ᱦᱮᱸ ᱡᱚᱦᱟᱨ ᱜᱮ᱾
ᱡᱚᱦᱟᱨ ᱜᱮ᱾
ᱪᱮᱢ ᱪᱤᱠᱟᱹᱭᱮᱫ? ᱪᱮᱫ ᱦᱚᱸ ᱵᱟᱝ ᱱᱚᱜ-ᱚᱭ ᱫᱩᱲᱩᱵ ᱟᱠᱟᱱᱤᱧ᱾
ᱚ᱾
ᱟᱢ ᱫᱚ ᱪᱮᱫ ᱮᱢ ᱪᱤᱠᱟᱹᱭ ᱫᱟ?
ᱤᱧ ᱦᱚᱸ ᱦᱚᱸᱜ-ᱚᱭ ᱫᱟᱨᱮ ᱵᱩᱴᱟᱹ ᱥᱮᱫ ᱨᱤᱧ ᱫᱩᱲᱩᱵ ᱟᱠᱟᱱᱟ᱾
ᱚᱻᱪᱮᱫ ᱞᱮᱠᱟ ᱥᱤᱛᱩᱝ ᱠᱟᱫᱟ?
ᱫᱚᱢᱮ ᱥᱤᱛᱩᱝ ᱠᱟᱱᱟ᱾
ᱩᱸᱸ᱾
ᱚᱱᱛᱮ ᱪᱮᱠᱟᱭ ᱥᱮᱛᱩᱝ ᱫᱟ?
ᱱᱚᱛᱮ ᱦᱚᱸ ᱥᱤᱛᱩᱝ ᱠᱟᱱ ᱜᱮᱭᱟ ᱡᱳᱨ ᱜᱮ ᱛᱮᱦᱮᱧ ᱫᱚ᱾
ᱚ ᱦᱮᱸ ᱛᱚ
ᱫᱟᱜ ᱞᱮᱫᱟᱭ ᱥᱮ ᱵᱟᱝ ᱦᱚᱞᱟ? ᱫᱟᱨᱮ ᱵᱩᱴᱟᱹ ᱨᱮ᱾
ᱚ᱾
ᱟᱹᱰᱤ ᱰᱮᱨᱤ ᱰᱮᱨᱤᱢ ᱨᱚᱲ ᱫᱟ, ᱪᱟᱲ ᱧᱚᱜ ᱨᱚᱲ ᱛᱟᱲᱟᱝ ᱢᱮ᱾
ᱦᱮᱸ ᱛᱚ᱾
ᱥᱚᱢᱚᱭᱮᱢ ᱦᱟᱛᱟᱣ ᱫᱟ ᱨᱚᱲ ᱞᱟᱹᱜᱤᱫ᱾
ᱦᱩᱸ᱾ ᱪᱮᱫ ᱫᱟᱨᱟ ᱵᱩᱴᱟᱹ ᱠᱟᱱᱟ?
ᱥᱟᱨᱮᱡᱚᱢ ᱫᱟᱨᱮ ᱵᱩᱴᱟᱹ ᱞᱟᱛᱟᱨ ᱨᱮ᱾
ᱚ, ᱚᱰᱮ ᱫᱚ ᱨᱮᱭᱟᱲ ᱧᱚᱜ ᱜᱮ ᱵᱩᱡᱩᱜ ᱠᱟᱱᱟ?
ᱦᱮᱸ ᱱᱚᱰᱮ ᱫᱚ ᱦᱚᱭ ᱫᱟᱭ ᱨᱮᱭᱟᱲ ᱜᱮ ᱵᱩᱡᱩᱜ ᱠᱟᱱᱟ᱾
ᱚ᱾ ᱦᱮᱸ ᱛᱚ᱾
ᱟᱢ ᱫᱚ?
ᱤᱧ ᱫᱚ ᱱᱚᱜ-ᱚᱭ ᱡᱚᱡᱚ ᱫᱟᱨᱮ ᱵᱩᱴᱟᱹ ᱨᱤᱧ ᱫᱩᱲᱩᱵᱼᱟᱠᱟᱱ᱾
ᱩᱸ᱾ ᱱᱚᱝᱠᱟᱭ ᱥᱤᱛᱩᱝ ᱫᱟᱭ, ᱛᱚᱞᱟ ᱵᱟᱲᱟ ᱠᱮᱫᱟ ᱯᱮ?
ᱛᱚᱞᱟ ᱵᱟᱲᱟ ᱫᱚ ᱦᱩᱭ ᱟᱠᱟᱱ ᱜᱮᱭᱟ, ᱡᱷᱚᱛᱚ ᱫᱚ ᱟᱹᱣᱨᱤ᱾
ᱚ
ᱠᱤᱪᱷᱩ ᱜᱟᱱ ᱫᱚ ᱜᱤᱰᱤ ᱦᱩᱭ ᱟᱠᱟᱱᱟ ᱚᱫᱷᱮᱠ ᱫᱚ᱾
ᱦᱩᱸ᱾
ᱟᱜᱮ ᱜᱷᱩᱴᱩ ᱨᱮᱭᱟᱜ ᱛᱚᱞᱟ ᱠᱚᱜᱮ ᱛᱚ ᱜᱤᱰᱤ ᱦᱩᱭᱩᱜᱼᱟ᱾ ᱚᱱᱟ ᱰᱟᱸᱜᱟ ᱜᱮᱛᱚ ᱟᱜᱮ ᱨᱚᱦᱚᱭ ᱦᱩᱭᱩᱜᱼᱟ᱾ ᱚᱱᱟ ᱠᱚᱫᱚ ᱵᱤᱰᱤ ᱦᱩᱭᱠᱟᱱᱟ ᱾ ᱟᱯᱮ ᱫᱚ ᱜᱤᱰᱤ ᱠᱮᱫᱟ ᱯᱮ?
ᱦᱮᱸ ᱜᱤᱰᱤᱣ ᱠᱟᱫᱟᱞᱮ
ᱚ ᱦᱮᱸᱛᱚ ᱡᱚᱛᱚ ᱯᱮ ᱜᱤᱰᱤ ᱪᱟᱵᱟ ᱠᱟᱫᱟ᱾
ᱡᱚᱛᱚ ᱞᱮᱠᱟᱜ ᱜᱮ ᱢᱚᱴᱟᱢᱩᱴᱤ ᱞᱮ ᱜᱤᱰᱤ ᱠᱟᱫᱟ᱾
ᱚ ᱦᱚ
ᱟᱫᱚ ᱫᱟᱜᱽ ᱜᱮ ᱦᱟᱜ ᱛᱤᱥᱮ ᱫᱟᱜᱽ ᱟᱞᱮ ᱠᱟᱱᱟ ᱡᱩᱨᱧᱚᱜ᱾
ᱦᱩᱸ ᱦᱮᱸ ᱛᱚ ᱫᱟᱜᱽ ᱜᱮᱭᱟ ᱦᱟ
ᱦᱩᱸ ᱱᱚᱝᱠᱟ ᱚᱱᱟ ᱫᱟᱨᱮ ᱞᱟᱛᱟᱨ ᱨᱮ ᱪᱮᱬᱮ ᱠᱚ ᱨᱟᱜ ᱫᱟᱹᱲ ᱠᱤᱫᱤᱧ᱾
ᱨᱩᱢᱮᱢ ᱦᱮᱡ ᱱᱟ᱾
ᱨᱩᱢ ᱫᱚ ᱵᱟᱝ ᱦᱟᱱᱮ ᱜᱚᱰᱟ ᱥᱤᱛᱩᱝ ᱥᱮᱫ
ᱪᱮᱬᱮ ᱫᱚ ᱫᱟᱨᱮ ᱵᱩᱴᱟᱹᱨᱮ ᱩᱱᱠᱩ ᱦᱚᱸ ᱥᱤᱛᱩᱝ ᱡᱟᱞᱟ ᱚᱸᱰᱮ ᱠᱚ ᱫᱩᱲᱩᱵ ᱠᱟᱱᱟ ᱥᱮ᱾
ᱞᱟᱸᱫᱟ ᱵᱟᱲᱟ ᱭᱮᱫᱟᱠᱚ᱾
ᱦᱮᱛᱚ ᱵᱟᱠᱷᱟᱡ ᱦᱮᱢᱟᱞ ᱜᱮ᱾
ᱦᱩᱸ ᱡᱟᱦᱟᱸᱭ ᱦᱟᱸᱜ ᱨᱩᱢ ᱠᱷᱚᱡ ᱠᱚ ᱧᱮᱞᱤᱧ ᱠᱟᱱᱟ ᱞᱟᱹᱭᱟᱠᱚ ᱩᱱᱤ ᱫᱚ ᱫᱚᱠᱟ ᱢᱟᱴᱷ ᱠᱚᱨᱮ ᱠᱷᱮᱛ ᱧᱮᱞᱮ ᱪᱟᱞᱟᱣ ᱠᱟᱱᱟ ᱥᱮ ᱪᱮᱫ ᱛᱚᱞᱟ ᱠᱚ ᱛᱤᱱᱟᱹᱜ ᱞᱟᱹᱴᱩᱜ ᱠᱟᱱ
ᱦᱮᱞᱳ
ᱦᱮᱸᱛᱚ ᱵᱟᱠᱷᱟᱡ ᱠᱷᱮᱛ ᱦᱚᱸ ᱧᱮᱞ ᱦᱩᱭᱩᱜ ᱟ ᱛᱚ᱾
ᱩ ᱫᱤᱭᱟ ᱯᱚᱨ ᱠᱷᱚᱵᱚᱨ ᱞᱟᱹᱭ ᱢᱮ ᱟᱠᱟᱥ ᱚᱠᱟ ᱠᱚ ᱡᱟᱭᱜᱟᱢ ᱫᱟᱬᱟᱣ ᱠᱟᱫᱟ?
ᱫᱟᱬᱟ ᱫᱚ ᱥᱮᱨᱚᱠᱚᱢ ᱫᱚ ᱦᱟᱸᱜ ᱫᱟᱬᱟ ᱫᱚ ᱵᱟᱝ ᱦᱩᱭᱩᱭᱟᱠᱟᱱᱟ ᱚᱱᱠᱟᱞᱮᱠᱟ ᱫᱚ
ᱦᱩᱸ
ᱟᱢᱫᱚ ᱚᱠᱟ ᱠᱚᱨᱮᱢ ᱫᱟᱬᱟᱣ ᱠᱟᱫᱟ?
ᱤᱧ ᱫᱚᱧ ᱫᱟᱬᱟᱣ ᱠᱟᱹᱫᱟᱹᱧ ᱱᱚᱛᱮ ᱫᱚ ᱛᱮᱞᱠᱩᱯᱤ ᱵᱟᱨᱱᱤ ᱜᱷᱟᱴ
ᱚ
ᱛᱟᱯᱚᱨᱮ ᱯᱚᱲᱟᱹᱰᱤ ᱯᱟᱛᱟ
ᱚ ᱚᱱᱟ ᱠᱚ ᱡᱚᱛᱚᱢ ᱧᱮᱞ ᱟᱠᱟᱫᱟ
ᱦᱩ ᱟᱨ ᱚᱱᱟ ᱠᱚᱜᱮ ᱢᱟᱨᱟᱝ ᱢᱟᱨᱟᱝ ᱟᱜ ᱫᱚᱧ ᱧᱮᱞ ᱟᱠᱟᱫᱟ
ᱚ ᱦᱮᱸᱛᱚ
ᱛᱟ ᱯᱚᱨᱮ ᱯᱟᱹᱧᱪᱮᱛ ᱵᱩᱨᱩ
ᱚᱱᱮ ᱢᱚᱴᱟ ᱢᱩᱴᱤᱢ ᱧᱮᱞ ᱟᱠᱟᱫ ᱜᱮᱭᱟ ᱯᱮᱨᱟᱭ ᱞᱮᱠᱟ ᱜᱮ
ᱯᱮᱨᱟᱭ ᱫᱚ ᱵᱟᱝ ᱠᱚᱢ ᱧᱚᱜ ᱫᱷᱟᱨᱟ ᱫᱚᱧ ᱧᱮᱞ ᱟᱠᱟᱜ ᱜᱮᱭᱟ
ᱟᱨ ᱱᱚᱣᱟ ᱥᱩᱥᱩᱱᱤᱭᱟᱹ ᱫᱚ
ᱦᱮᱸ ᱥᱩᱥᱩᱱᱤᱭᱟᱹ ᱦᱚᱸᱧ ᱧᱮᱞ ᱟᱠᱟᱫᱟ
ᱚ ᱚᱲᱟᱜ ᱦᱚᱲ ᱡᱚᱛᱚ ᱦᱚᱲ ᱯᱮ ᱪᱟᱞᱟᱣ ᱞᱮᱱᱟ ᱥᱮ ᱟᱢ ᱢᱚᱛᱚ ᱜᱮᱢ ᱪᱟᱞᱟᱣ ᱞᱮᱱᱟ ᱜᱟᱛᱮ ᱠᱚ ᱥᱟᱶ
ᱤᱧ ᱢᱚᱛᱚ ᱜᱮ ᱜᱟᱛᱮ ᱠᱚ ᱥᱟᱶ
ᱚ ᱚᱲᱟᱜ ᱦᱚᱲ ᱥᱟᱛᱮᱜ ᱫᱚ ᱵᱟᱝ ᱵᱟᱝ
ᱵᱟᱦ
ᱦᱮᱸᱛᱚ
ᱚᱲᱟᱜ ᱦᱚᱲ ᱥᱟᱶᱛᱮ ᱪᱟᱞᱟᱣ ᱨᱮᱱᱟᱜ ᱚᱠᱛᱚ ᱫᱚ ᱵᱟᱝ ᱦᱩᱭ ᱠᱟᱱᱟ ᱪᱟᱞᱟᱜ ᱦᱩᱭᱩᱜᱼᱟ ᱡᱟᱦᱟᱸ ᱛᱤᱥ ᱧᱮᱞ ᱟᱹᱜᱩ ᱠᱟᱫᱤᱧ
ᱦᱮᱸ ᱛᱚ
ᱤᱫᱤ ᱨᱮ ᱥᱩᱵᱤᱫᱷᱟ ᱦᱩᱭᱩᱜᱼᱟ
ᱦᱮᱸ ᱠᱷᱤᱡᱩᱨ ᱫᱟᱨᱮ ᱢᱮᱱᱟᱜᱼᱟ ᱟᱯᱮᱥᱮᱜ
ᱢᱮᱱᱟᱜᱼᱟ ᱮᱠᱫᱚᱢ ᱠᱚᱢ ᱦᱮᱱᱟᱜᱼᱟ
ᱱᱤᱭᱟᱹ ᱵᱚᱪᱷᱚᱨᱮᱢ ᱡᱚᱢ ᱠᱮᱫᱟ ᱥᱮ ᱵᱟᱝ ᱛᱟᱦᱚᱞᱮ
ᱦᱤᱡᱩᱜ ᱨᱮᱫᱚ ᱯᱚ ᱯᱟᱸᱪ ᱪᱷᱚᱴᱤ ᱡᱟᱹᱱᱤᱡ ᱤᱧ ᱡᱚᱢ ᱞᱮᱫᱟ ᱜᱟᱛᱮ ᱠᱚᱠᱚ ᱟᱹᱜᱩ ᱞᱮᱫᱟ ᱛᱟᱦᱚᱞᱮ ᱠᱷᱟᱡ ᱤᱧ ᱡᱚᱢ ᱞᱮᱫᱟ
ᱚ
ᱟᱯᱮ ᱥᱮᱜ ᱠᱷᱤᱡᱩᱨ ᱫᱟᱨᱮ ᱦᱮᱱᱟᱜᱼᱟ ᱥᱮ ᱵᱟᱝ
ᱟᱞᱮ ᱥᱮᱫ ᱫᱚ ᱠᱷᱤᱡᱩᱨ ᱫᱟᱨᱮ ᱫᱚ ᱦᱟᱸᱜ ᱵᱟᱹᱱᱩᱜᱼᱟ ᱩᱞ ᱫᱟᱨᱮ ᱛᱟᱱᱮ ᱫᱟᱨᱮ ᱚᱱᱟ ᱠᱚᱜᱮ ᱢᱮᱱᱟᱜᱼᱟ ᱠᱷᱤᱡᱩᱨ ᱫᱟᱨᱮ ᱫᱚ ᱵᱟᱹᱱᱩᱜᱼᱟ
ᱚ ᱛᱟᱦᱚᱞᱮ ᱛᱟᱞᱮᱢ ᱡᱚᱢ ᱞᱮᱫᱟ ᱥᱮ ᱵᱟᱝᱟ
ᱛᱟᱞᱮ ᱡᱚᱢ ᱦᱩᱭ ᱠᱟᱱ ᱜᱮᱭᱟ
ᱤᱭᱟᱹᱣᱟᱜ ᱜᱟᱫᱟᱨ ᱛᱟᱞᱮ
ᱜᱟᱫᱟᱲ ᱫᱚ ᱟᱹᱣᱨᱤ ᱟᱹᱣᱨᱤ ᱜᱟᱫᱟᱨᱚᱜᱼᱟ ᱚᱱᱟ ᱥᱟᱸᱥᱟᱜ ᱡᱚᱢ ᱦᱩᱭ ᱞᱮᱱᱟ
ᱥᱟ ᱥᱟᱜ ᱜᱮᱥᱮ ᱚᱱᱟᱜᱤᱧ ᱞᱮᱭᱫᱟ
ᱦᱮᱸ ᱛᱚ ᱦᱮᱸ ᱦᱮᱸ ᱦᱮᱸ
ᱦᱩᱸ ᱦᱩᱸ
ᱚᱱᱟ ᱡᱚᱢ ᱦᱩᱭ ᱠᱟᱱᱟ
ᱚ ᱚᱱᱟᱫᱩᱧ ᱟᱹᱰᱤ ᱥᱮᱨᱢᱟ ᱦᱩᱭᱱᱟ ᱵᱟᱹᱧ ᱡᱚᱢ ᱟᱠᱟᱫᱟ
ᱚ ᱵᱟᱢ ᱡᱚᱢ ᱟᱠᱟᱫᱟ
ᱟ ᱟᱹᱰᱤ ᱥᱮᱨᱢᱟ ᱠᱷᱚᱡ ᱵᱟᱹᱧ ᱡᱚᱢ ᱟᱠᱟᱫᱟ ᱾ ᱛᱟᱦᱞᱮ ᱟᱹᱛᱩ ᱥᱩᱨ ᱥᱩᱯᱩᱨ ᱨᱮ ᱫᱟᱨᱮ ᱦᱚᱸ ᱵᱟᱹᱱᱩᱜᱼᱟ ᱟᱨ ᱢᱟᱢᱟ ᱚᱲᱟᱜ ᱠᱚᱨᱮ ᱛᱟᱦᱮᱸ ᱞᱮᱱᱟ ᱚᱱᱛᱮ ᱨᱮ ᱟᱫᱚ ᱚᱸᱰᱮ ᱦᱚᱸ ᱱᱮᱛᱟᱨ ᱫᱚ ᱚᱱᱠᱟ ᱪᱟᱞᱟᱣ ᱵᱟᱝ ᱦᱩᱭᱩᱜ ᱠᱟᱱᱟ᱾
ᱦᱮᱸ ᱛᱚ ᱾ ᱡᱚᱢ ᱫᱚ ᱵᱟᱝ ᱦᱩᱭ
ᱟᱯᱮ ᱥᱮᱫ ᱫᱚ ᱪᱮᱫ ᱵᱤᱨ ᱢᱮᱱᱟᱜᱼᱟ ᱚᱱᱟ ᱥᱟᱨᱡᱚᱢ ᱵᱤᱨ ᱾
ᱦᱮᱸ ᱥᱟᱨᱡᱚᱢ ᱵᱤᱨ ᱫᱚᱢᱮ ᱢᱮᱱᱟᱜᱼᱟ ᱾
ᱚ ᱥᱟᱨᱡᱚᱢ ᱵᱤᱨ ᱨᱮᱱᱟᱜ ᱛᱟᱦᱚᱞᱮ ᱥᱟᱠᱟᱢ ᱠᱚ ᱦᱮᱡᱽ ᱠᱟᱛᱮᱜ ᱯᱟᱛᱲᱟ ᱠᱚᱯᱮ ᱵᱮᱱᱟᱣ ᱟᱥᱮ ᱵᱟᱝᱜᱮ?
ᱦᱮᱸ ᱯᱟᱛᱲᱟ ᱠᱚ ᱵᱮᱱᱟᱣ ᱦᱩᱭᱩᱜᱼᱟ ᱟᱠᱷᱨᱤᱧ ᱦᱩᱭᱩᱜ ᱛᱟᱦᱮᱸᱫ
ᱚ ᱟᱨ ᱪᱮᱫ ᱪᱮᱫ ᱚᱱᱠᱟᱱᱟᱜ ᱧᱟᱢᱚᱜᱼᱟ ᱡᱟᱦᱟᱸ ᱚᱸᱰᱮ ᱠᱷᱚᱡᱽ ᱯᱮ ᱯᱚᱭᱥᱟ ᱯᱮ ᱨᱚᱡᱽᱜᱟᱨ ᱫᱟᱲᱮᱭᱟᱜ ᱛᱟᱦᱮᱱᱟ᱾
ᱚᱸᱰᱮ ᱠᱷᱚᱡᱽ ᱫᱚ ᱯᱚᱭᱥᱟ ᱫᱚ ᱨᱚᱡᱽᱜᱟᱨᱚᱜ ᱜᱮᱭᱟ ᱡᱮᱢᱚᱱ ᱥᱟᱠᱟᱢ ᱛᱮ ᱨᱚᱡᱽᱜᱟᱨᱚᱜ ᱠᱟᱱ ᱜᱮᱭᱟ᱾
ᱦᱮᱸ
ᱛᱟᱪᱷᱟᱲᱟ ᱫᱚ ᱟᱵᱟᱨ ᱚᱱᱮ ᱛᱮᱨᱮᱞ ᱥᱟᱠᱟᱢ ᱛᱟᱨᱯᱚᱨ ᱚᱱᱮ ᱥᱟᱨᱡᱚᱢ ᱫᱟᱨᱮ ᱨᱮᱱᱟᱜ ᱡᱚ ᱚᱱᱟ ᱛᱮᱦᱚᱸ ᱯᱚᱭᱥᱟ ᱨᱚᱡᱽᱜᱟᱨᱚᱜ ᱠᱟᱱᱟ᱾ ᱟᱨ ᱚᱱᱟ ᱪᱷᱟᱲᱟ ᱠᱟᱛᱮᱫ ᱛᱟᱨᱚᱵᱽ ᱵᱤᱞᱤ ᱨᱮᱱᱟᱜ ᱡᱟᱝ ᱚᱱᱟ ᱛᱮᱦᱚᱸ
ᱚᱱᱟ ᱛᱮᱦᱚᱸ ᱛᱟᱨᱯᱚᱨᱮ ᱚᱱᱮ ᱢᱟᱛᱠᱚᱢ ᱫᱟᱨᱮ ᱦᱚᱸ ᱢᱮᱱᱟᱜᱼᱟ ᱫᱤᱭᱮ ᱚᱱᱟ ᱢᱟᱛᱠᱚᱢ ᱠᱚ ᱦᱟᱞᱟᱝ ᱠᱟᱛᱮᱜ ᱚᱱᱟ ᱦᱚᱸ ᱟᱠᱷᱨᱤᱧ ᱦᱩᱭᱩᱜ ᱠᱟᱱᱟ ᱚᱱᱟ ᱛᱮᱦᱚᱸ ᱯᱚᱭᱥᱟ ᱫᱚ ᱦᱩᱭᱩᱜ ᱠᱟᱱ ᱜᱮᱭᱟ᱾
ᱦᱩᱸ ᱦᱩᱸ
ᱟᱹᱰᱤ ᱠᱤᱪᱷᱩ ᱜᱮ ᱚᱝᱠᱟ ᱫᱚ ᱧᱟᱢᱚᱜ ᱜᱮᱭᱟ ᱵᱤᱨ ᱫᱤᱥᱚᱢ ᱨᱮᱫᱚ᱾ ᱟᱨᱚ ᱩᱫ ᱯᱩᱴᱠᱟᱹ ᱛᱮ ᱦᱚᱸ ᱯᱚᱭᱥᱟ ᱫᱚ ᱦᱩᱭᱩᱜ ᱜᱮᱭᱟ ᱡᱚᱢ ᱦᱚᱛᱚ ᱦᱩᱭᱩᱜ ᱠᱟᱱ ᱜᱮᱭᱟ ᱟᱨᱚ ᱯᱚᱭᱥᱟ ᱠᱚᱦᱚᱸ ᱦᱩᱭᱩᱜᱼᱟ ᱚᱱᱟ ᱛᱮᱦᱚᱸ᱾
ᱦᱩᱸ ᱦᱩᱸ ᱟᱨ ᱚᱝᱠᱟᱱᱟᱜ ᱫᱚ ᱵᱟᱝ ᱤᱭᱟᱹ ᱠᱚᱫᱚ ᱵᱟᱯᱮ ᱵᱮᱱᱟᱣ ᱵᱟᱲᱟᱭ ᱜᱮᱭᱟ᱾ ᱱᱟᱦᱮᱞ ᱠᱚ ᱱᱟᱦᱮᱞ ᱠᱚ ᱤᱥᱤ ᱠᱚ ᱟᱬᱜᱚᱢ ᱠᱚ
ᱦᱮᱸ ᱱᱟᱦᱮᱞ ᱟᱬᱜᱚᱢ ᱡᱷᱚᱛᱚ ᱜᱮ ᱵᱮᱱᱟᱣ ᱦᱩᱭᱩᱜ ᱛᱟᱦᱮᱸᱫ᱾
ᱦᱩᱸ
ᱠᱟᱴ ᱨᱮᱭᱟᱜ ᱰᱷᱤᱝᱠᱤ ᱠᱚ ᱡᱚᱛᱚ ᱠᱤᱪᱷᱩ ᱜᱮ ᱵᱮᱱᱟᱣ ᱦᱩᱭᱩᱜ ᱛᱟᱦᱮᱸᱫ᱾
ᱦᱩᱸ
ᱵᱤᱨ ᱢᱮᱱᱟᱜᱼᱟ ᱜᱚᱲᱚ ᱫᱚ ᱧᱟᱢᱚᱜ ᱛᱟᱦᱮᱸᱫ ᱜᱮᱭᱟ ᱡᱟᱦᱟᱸᱭ ᱚᱲᱟᱜ ᱠᱚᱠᱚ ᱵᱮᱱᱟᱣᱟ ᱵᱤᱨ ᱨᱮ ᱢᱟᱱᱮ ᱚᱱᱟ ᱵᱤᱨ ᱨᱮᱭᱟᱜ ᱫᱟᱨᱮ ᱠᱚᱛᱮ ᱜᱮ ᱦᱩᱭᱩᱜ ᱠᱟᱱ ᱜᱮᱭᱟ ᱡᱟᱦᱟᱸᱭ ᱟᱹᱜᱩ ᱫᱟᱲᱮᱜ ᱠᱷᱟᱱᱮ ᱮᱱᱛᱮ᱾
ᱚ
ᱦᱩᱸ ᱟᱯᱮ ᱥᱮᱫ ᱫᱚ ᱵᱤᱨ ᱢᱮᱱᱟᱜᱼᱟ ᱥᱮ ᱵᱟᱹᱱᱩᱜᱼᱟ?
ᱟᱞᱮ ᱥᱮᱫᱽ ᱫᱚ ᱵᱤᱨ ᱫᱚ ᱵᱟᱹᱱᱩᱜᱼᱟ᱾ ᱚᱱᱠᱟᱱᱟᱜ ᱵᱤᱨ ᱠᱚ, ᱚᱱᱠᱟ ᱰᱩᱝᱨᱤ ᱠᱚ ᱦᱮᱱᱟᱜᱼᱟ ᱠᱟᱹᱴᱤᱡᱽ ᱞᱟᱹᱴᱩ ᱣᱟᱜ᱾ ᱟᱫᱚ ᱚᱱᱟ ᱠᱚᱨᱮ ᱦᱚᱸ ᱫᱚᱢᱮ ᱥᱟᱦᱟᱱ ᱫᱚ ᱵᱟᱜᱟᱱ ᱠᱚᱨᱮ ᱠᱷᱚᱡ ᱞᱮ ᱟᱹᱜᱩᱭᱟ ᱱᱤᱡᱮᱨ ᱱᱤᱡᱮᱨᱟᱜ ᱵᱟᱜᱟᱱ ᱠᱚ ᱛᱟᱦᱮᱸᱱᱟ᱾ ᱟᱭ ᱤᱭᱟᱹ ᱠᱚ ᱦᱮᱱᱟᱜ ᱛᱟᱞᱮᱭᱟ ᱚᱱᱮ ᱚᱱᱟ ᱞᱟᱹᱴᱩ ᱞᱟᱹᱴ ᱴᱩ ᱚᱱᱠᱟ ᱜᱚᱰᱟ ᱠᱚ ᱫᱟᱨᱮ ᱠᱚ ᱨᱚᱦᱚᱭ ᱦᱮᱱᱟᱜᱼᱟ ᱡᱟᱹᱥᱛᱤ ᱜᱮ᱾ ᱚᱱᱟ ᱠᱚ ᱠᱷᱚᱡ ᱜᱮᱞᱮ ᱥᱟᱦᱟᱱᱟ᱾ ᱟᱞᱮ ᱚᱱᱮ ᱡᱟᱦᱟᱸ ᱦᱮᱱᱟᱜ ᱚᱱᱟ ᱠᱚᱨᱮ ᱫᱚ ᱟᱫᱚ ᱫᱚᱢᱮ ᱫᱟᱨᱮ ᱫᱚ ᱵᱟᱹᱱᱩᱜᱼᱟ᱾
ᱚ ᱥᱟᱦᱟᱱ ᱫᱚᱯᱮ ᱠᱤᱨᱤᱧ ᱛᱟᱦᱮᱸᱫ ᱥᱮ ᱪᱮᱫ?
ᱵᱟᱝ ᱜᱮ ᱠᱤᱨᱤᱧ ᱫᱚ ᱵᱟᱞᱮ ᱠᱤᱨᱤᱧᱟ ᱟᱫᱚ ᱟᱞᱮᱭᱟᱜ ᱱᱤᱡᱮᱨ ᱱᱤᱡᱮᱨᱟᱜ ᱜᱚᱰᱟ ᱦᱮᱱᱟᱜ ᱛᱟᱠᱚᱣᱟ ᱡᱚᱛᱚ ᱦᱚᱲᱟᱜ ᱜᱮ ᱠᱚᱢ ᱵᱮᱥᱤ ᱫᱚ᱾ ᱟᱨ ᱡᱟᱦᱟᱸᱭᱟᱜ ᱜᱮ ᱴᱳᱴᱟᱞ ᱜᱮ ᱵᱟᱹᱱᱩᱜᱼᱟ ᱩᱱᱠᱩ ᱫᱚ ᱠᱟᱹᱴᱤᱡᱽ ᱫᱚ ᱚᱱᱮ ᱤᱭᱟᱹ ᱠᱷᱚᱡ ᱰᱩᱝᱨᱤ ᱠᱚᱨᱮ ᱠᱷᱚᱱ ᱠᱚ ᱟᱹᱜᱩᱭᱟ ᱟᱫᱚ ᱰᱩᱝᱨᱤ ᱨᱮᱫᱚ ᱫᱚᱢᱮ ᱫᱚ ᱵᱟᱹᱱᱩᱜᱼᱟ᱾
ᱦᱮᱸ ᱛᱚ᱾
ᱠᱚᱢ ᱥᱚᱢ ᱦᱮᱱᱟᱜᱼᱟ ᱠᱟᱹᱴᱤᱡᱽ ᱠᱟᱹᱴᱤᱡᱽ ᱟᱜ ᱢᱚᱴᱟ ᱢᱚᱴᱟᱦᱟᱜ ᱫᱚ ᱵᱟᱹᱱᱩᱜᱼᱟ᱾
ᱚ
ᱚᱱᱟ ᱠᱚ ᱟᱛᱮᱫ ᱜᱮ᱾
ᱦᱮᱸ
ᱟᱨ ᱚᱲᱟᱜ ᱨᱮᱫᱚ ᱱᱤᱛᱚᱜ ᱫᱚ ᱡᱚᱛᱚ ᱜᱮ ᱱᱟᱯᱟᱭ ᱜᱮᱛᱚ?
ᱦᱮᱸ ᱚᱲᱟᱜ ᱨᱮᱱᱫᱚ ᱮᱠᱷᱚᱱ ᱫᱚ ᱱᱟᱯᱟᱭ ᱵᱟᱲᱟ ᱜᱮ᱾
ᱟᱪᱪᱷᱟ
ᱟᱯᱮ ᱜᱮ ᱪᱮᱫ ᱞᱮᱠᱟ ᱦᱮᱱᱟᱜ ᱯᱮᱭᱟ?
ᱟᱞᱮ ᱦᱚᱸ ᱢᱚᱴᱟᱢᱩᱴᱤ ᱱᱤᱛᱚᱜ ᱫᱚ ᱱᱟᱯᱟᱭ ᱵᱟᱲᱟ ᱜᱮ᱾
ᱦᱮᱸ ᱛᱚ ᱦᱚᱞᱟᱭ ᱫᱟᱜ ᱞᱮᱫᱟ ᱚᱱᱛᱮ?
ᱦᱚᱞᱟ ᱫᱚ ᱵᱟᱭ ᱫᱟᱜ ᱠᱟᱫᱟ ᱦᱚᱞᱟᱱᱚᱜ ᱫᱚ ᱨᱤᱢᱤᱞ ᱨᱤᱢᱤᱞ ᱫᱚ ᱛᱟᱦᱮᱸ ᱞᱮᱱ ᱜᱮᱭᱟ, ᱫᱟᱜ ᱫᱚ ᱵᱟᱭ ᱫᱟᱜ ᱠᱟᱫᱟ᱾
ᱦᱮᱸ ᱛᱚ
ᱡᱚᱢ ᱵᱟᱲᱟᱭᱮᱱ ᱠᱤᱫᱟᱢ?
ᱦᱮᱸ ᱡᱚᱢ ᱵᱟᱲᱟ ᱫᱚ ᱦᱩᱭ ᱠᱟᱱᱟ, ᱫᱟᱠᱟ ᱫᱚ ᱡᱚᱢ ᱟᱹᱣᱨᱤ ᱦᱩᱭᱩᱜᱼᱟ ᱠᱷᱟᱹᱡᱟᱹᱲᱤ
ᱦᱩᱸ
ᱡᱚᱢ ᱦᱩᱭ ᱟᱠᱟᱱᱟ᱾
ᱚ ᱛᱩᱯᱩ ᱵᱟᱲᱟᱣ ᱠᱟᱱᱟ ᱥᱮ ᱟᱹᱣᱨᱤ?
ᱛᱩᱯᱩ ᱵᱟᱝ ᱵᱟᱹᱧ ᱛᱩᱯᱩᱣ ᱠᱟᱱᱟ, ᱦᱟᱯᱮ
ᱚᱠᱟ ᱨᱮᱢ ᱛᱩᱯᱩᱫ ᱛᱟᱦᱮᱸᱱᱟ?
ᱜᱟᱹᱰᱭᱟᱹ ᱨᱮ᱾
ᱚ, ᱩᱝᱠᱟᱱᱟᱜ ᱜᱟᱰᱟ ᱠᱚᱫᱚ ᱵᱟᱹᱱᱩᱜᱼᱟ?
ᱜᱟᱰᱟ ᱠᱚᱫᱚ ᱵᱟᱹᱱᱩᱜᱼᱟ ᱩᱝᱠᱟ ᱚᱱᱠᱟ ᱜᱟᱰᱟᱠ ᱠᱚᱫᱚ ᱟᱞᱮ ᱥᱮᱫ ᱫᱚ ᱵᱟᱹᱱᱩᱜᱼᱟ, ᱚᱱᱟ ᱵᱟᱱᱫᱷ ᱠᱚ ᱚᱱᱟ ᱠᱚᱜᱮ ᱡᱟ ᱠᱷᱟᱹᱞᱤ᱾
ᱟᱨ ᱪᱮᱜ ᱮᱢ ᱪᱤᱠᱟᱹᱭ ᱛᱮᱦᱮᱱᱟ?
ᱦᱮᱸ
ᱚᱞ ᱯᱟᱲᱦᱟᱣ ᱫᱚ ᱪᱮᱫ ᱨᱮᱢ ᱚᱞ ᱯᱟᱲᱦᱟᱜ ᱛᱟᱦᱮᱱᱟ?
ᱚᱞ ᱯᱟᱲᱦᱟᱣ ᱫᱚ ᱮᱠᱷᱚᱱ ᱫᱚ ᱵᱟᱹᱜᱤ ᱦᱟᱛᱟᱲ ᱠᱟᱫᱟ᱾
ᱚ
ᱫᱚᱢᱮ ᱫᱚ ᱵᱟᱹᱧ ᱯᱟᱲᱦᱟᱣ ᱠᱟᱫᱟ᱾
ᱛᱤᱱᱟᱹᱜ ᱜᱟᱱᱮᱢ ᱯᱟᱲᱦᱟᱣ ᱠᱟᱫᱟ?
ᱜᱮᱡᱩᱭᱮᱥᱮᱱ
ᱪᱮᱫ ᱛᱮᱢ ᱜᱮᱡᱩᱭᱮᱥᱮᱱ ᱠᱮᱫᱟ?
ᱜᱮᱡᱩᱭᱮᱥᱚᱱ ᱫᱚ ᱦᱟᱸᱜ ᱥᱟᱱᱛᱟᱞᱤ ᱥᱟᱵᱽᱡᱮᱠᱴ ᱛᱮᱜᱮ ᱠᱚᱨᱟᱣ ᱦᱩᱭ ᱠᱟᱱᱟ᱾
ᱚ ᱟᱨ ᱪᱮᱫ ᱠᱚᱢ ᱢᱚᱱᱮ ᱵᱟᱲᱟᱣ ᱠᱟᱫᱟ? ᱟᱫᱚ ᱦᱚᱱᱛᱮ ᱞᱟᱯᱷᱟᱝ ᱥᱮᱪᱮᱫ ᱥᱮᱫ?
ᱞᱟᱯᱷᱟᱝ ᱥᱮᱫ ᱫᱚ ᱟᱫᱚ ᱚᱝᱠᱟ ᱫᱚ ᱯᱟᱲᱦᱟᱣ ᱫᱚ ᱵᱟᱝ ᱦᱩᱭᱩᱜᱼᱟ᱾ ᱩᱱᱟᱹᱜ ᱫᱚ ᱰᱤᱜᱽᱨᱤ ᱠᱚᱫᱚ ᱚᱝᱠᱟᱱᱟᱜ ᱚᱵᱚᱥᱛᱷᱟ ᱩᱱᱟᱹᱜ ᱫᱚ ᱵᱟᱝ ᱵᱷᱟᱞᱮᱭᱟ ᱚᱲᱟᱜ ᱨᱮᱭᱟᱜ᱾
ᱟᱪᱪᱷᱟ
ᱟᱫᱚ ᱚᱱᱟ ᱡᱟᱦᱟᱸ ᱯᱟᱲᱦᱟᱣ ᱦᱩᱭ ᱠᱟᱱᱟ ᱚᱱᱟ ᱛᱮᱜᱮ ᱡᱟᱦᱟᱸ ᱠᱚ ᱧᱟᱢᱚᱜᱼᱟ ᱚᱱᱟ ᱠᱚᱜᱮ ᱯᱤᱯᱟᱨᱮᱥᱟᱱ
ᱩᱸ ᱦᱮᱸ ᱱᱮᱛᱟᱨ ᱫᱚ ᱯᱟᱲᱦᱟᱣ ᱞᱮᱱᱠᱷᱟᱡ ᱜᱮ ᱠᱟᱹᱢᱤ ᱠᱚᱫᱚ ᱧᱟᱢᱚᱜ ᱜᱮᱭᱟ, ᱟᱫᱚ ᱴᱷᱤᱠ ᱴᱷᱟᱠᱮᱢ ᱯᱟᱲᱦᱟᱣ ᱞᱮᱠᱷᱟᱡ᱾ ᱰᱤᱜᱽᱨᱤ ᱫᱚ ᱡᱟᱦᱟᱸ ᱛᱤᱱᱟᱹᱜ ᱰᱤᱜᱽᱨᱤ ᱠᱟᱫᱟᱢ ᱚᱱᱟ ᱰᱤᱜᱽᱨᱤ ᱨᱮᱱᱟᱜ ᱜᱮ ᱠᱟᱹᱢᱤ ᱠᱚᱫᱚ ᱫᱚᱢᱮ ᱧᱟᱢᱚᱜ ᱜᱮᱭᱟ ᱱᱟᱯᱟᱭ ᱱᱟᱯᱟᱭᱟᱜ᱾
ᱦᱮᱸ ᱧᱟᱢᱚᱜ